ᱦᱮᱞᱳᱣ
ᱦᱮᱞᱳᱣ
ᱦᱮᱸ ᱦᱮᱞᱳ
ᱦᱮᱸ ᱜᱚᱝᱠᱮ ᱥᱟᱹᱜᱩᱱ ᱥᱮᱛᱟᱜ ᱾ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱥᱮ ᱵᱟᱝ?
ᱦᱳᱭ ᱟᱸᱡᱚᱢ ᱜᱮ ᱛᱷᱚᱲᱟ ᱱᱮᱴᱣᱟᱨᱠ ᱯᱨᱚᱵᱞᱮᱢ ᱮᱫ ᱛᱟᱦᱮᱱᱟ
ᱚ ᱱᱤᱭᱟᱹ ᱪᱮᱫ ᱮᱢ ᱪᱤᱠᱟᱭ ᱫᱟ?
ᱪᱮᱫ ᱦᱚᱸ ᱵᱟᱝ ᱮᱱᱛᱮ ᱤᱭᱟᱹᱭᱮᱫᱼᱟ ᱴᱟᱺᱰᱤ ᱥᱮᱫ ᱦᱮᱡ ᱠᱟᱱᱟ ᱚᱱᱛᱮ ᱨᱮᱜᱮ ᱢᱮᱱᱟᱜ ᱦᱩᱭᱩᱜᱼᱟ ᱱᱤᱛ ᱫᱚ ᱫᱟᱹᱲ ᱵᱟᱲᱟ ᱦᱩᱭᱩᱜ ᱠᱟᱱ ᱛᱟᱦᱮᱱᱟ ᱟᱫᱚ ᱚᱱᱛᱮ ᱨᱮᱜᱮ ᱢᱮᱱᱟᱜᱼᱟ ᱟᱠᱲᱟ
ᱚ ᱤᱧ ᱫᱚ ᱱᱚᱜᱼᱚᱭ ᱵᱟᱹᱭᱦᱟᱹᱲ ᱥᱮᱫ ᱦᱮᱡ ᱦᱩᱭ ᱠᱟᱱᱟ
ᱟᱪᱪᱷᱟ ᱵᱟᱹᱭᱦᱟᱹᱲ ᱥᱮᱫ ᱠᱟᱹᱢᱤ ᱠᱚ ᱮᱦᱚᱵ ᱦᱩᱭ ᱟᱠᱟᱱᱟ ᱥᱮ ᱪᱮᱫ?
ᱵᱟᱝ ᱟ ᱚᱱᱟ ᱫᱚ ᱚᱯᱷᱚᱨ ᱠᱚᱜᱮ ᱮ ᱦᱩᱭ ᱠᱟᱱᱟ ᱟᱫᱚ ᱚᱱᱟ ᱠᱚᱜᱮ ᱧᱮᱞ ᱦᱮᱡ ᱦᱩᱭ ᱟᱠᱟᱱᱟ ᱢᱮᱨᱚᱢ ᱠᱚ ᱰᱟᱹᱝᱨᱤ ᱠᱚ ᱡᱟᱛᱮ ᱵᱚᱞᱚᱜ ᱠᱟᱱᱟ ᱠᱚ ᱥᱮ ᱵᱟᱝ ᱚᱱᱟ ᱠᱚ ᱧᱮᱞ ᱦᱩᱭᱩᱜ ᱠᱟᱱᱟ ᱱᱤᱛᱚᱜ ᱫᱚ ᱟᱫᱚ ᱚᱱᱟ ᱠᱚ ᱯᱚᱭ ᱦᱚᱸ ᱢᱚᱸᱡᱽ ᱛᱮ ᱧᱮᱞ ᱵᱟᱝ ᱦᱩᱭ ᱞᱮᱱᱠᱷᱟᱱ ᱫᱚ ᱟᱯᱷᱚᱨ ᱦᱚᱸ ᱢᱚᱡᱽ ᱛᱮᱛᱚ ᱵᱟᱝ ᱦᱩᱭᱩᱜᱼᱟ ᱡᱚᱢ ᱞᱮᱠᱼᱼ ᱠᱷᱟᱡ ᱠᱚ ᱨᱚᱦᱚᱭ ᱠᱚ ᱴᱷᱤᱠ ᱴᱷᱟᱠ ᱵᱟᱝ ᱦᱩᱭᱩᱜᱼᱟ
ᱡᱚᱢ ᱞᱮᱠᱷᱟᱡ ᱠᱚ ᱟᱨ ᱤᱱᱟᱹᱜ ᱢᱮᱦᱚᱱᱚᱛ ᱠᱟᱛᱮᱫ ᱯᱷᱤᱨ ᱚᱸᱰᱮ ᱵᱟᱝ ᱧᱮᱞ ᱞᱮᱠᱷᱟᱡ ᱫᱚ ᱤᱭᱟᱹ ᱞᱮᱱᱠᱷᱟᱡ ᱫᱚ ᱯᱷᱤᱨ ᱢᱩᱥᱠᱤᱞ ᱜᱮᱭᱟ ᱡᱚᱢ ᱪᱟᱵᱟ ᱞᱮᱠᱷᱟᱡ ᱯᱷᱤᱨ, ᱯᱷᱤᱨ ᱥᱮᱴᱮᱨᱚᱜ ᱠᱟᱱᱟ ᱱᱚᱜᱼᱚᱭ ᱨᱚᱦᱚᱭ ᱫᱤᱱ ᱦᱚᱸ
ᱨᱚᱦᱚᱭ ᱫᱤᱱ ᱥᱮᱴᱮᱨᱚᱜ ᱠᱟᱱᱟ ᱦᱟᱸᱜ
ᱦᱮᱸ ᱟᱨ ᱦᱟᱨᱟᱣᱟᱠᱟᱱ ᱠᱷᱟᱡ ᱚᱱᱟ ᱡᱚᱢ ᱞᱮᱠᱷᱟᱡ ᱫᱚ ᱟᱨᱚ ᱢᱩᱥᱠᱤᱞᱚᱜᱼᱟ
ᱢᱩᱥᱠᱤᱞᱚᱜᱼᱟ
ᱦᱳᱭ ᱟᱫᱚ ᱚᱱᱛᱮ ᱫᱚ ᱤᱭᱟᱹ ᱠᱚ ᱫᱚ ᱠᱚ ᱢᱟᱱᱮ ᱠᱚ ᱵᱟᱠᱚ ᱧᱮᱞ ᱛᱟᱦᱮᱱᱟ ᱟᱲᱟᱜ ᱜᱤᱰᱤ ᱛᱚᱞ ᱠᱟᱛᱮᱫ ᱠᱚ ᱧᱮᱞ ᱠᱚ ᱛᱟᱦᱮᱱᱟ
ᱵᱟᱝ ᱟᱲᱟᱜ ᱜᱤᱰᱤ ᱠᱟᱠᱚ ᱛᱟᱦᱮᱱᱟ ᱠᱚ ᱱᱚᱛᱮ ᱟᱲᱟᱜ ᱜᱤᱰᱤ ᱠᱟᱠᱚ ᱛᱟᱦᱮᱱᱟ ᱠᱚ ᱱᱚᱛᱮ ᱫᱚ
ᱚ ᱦᱚ ᱦᱚ ᱟᱹᱰᱤ ᱢᱩᱥᱠᱤᱞ ᱛᱚ ᱱᱤᱭᱟᱹ ᱢᱟᱛᱚ ᱟᱯᱱᱟᱨ ᱤᱭᱟᱹ ᱫᱚ ᱢᱟᱱᱮ ᱦᱳᱭ ᱨᱚᱲ ᱢᱮ
ᱦᱮᱸ ᱚᱱᱟᱛᱮ ᱧᱮᱞ ᱦᱩᱭᱩᱜ ᱛᱟᱦᱮᱱᱟ ᱥᱮᱛᱟᱜ ᱵᱤᱞᱟ ᱛᱷᱚᱲᱟ
ᱦᱳᱭ ᱚᱻ
ᱦᱮᱸ
ᱠᱟᱛᱮ ᱛᱚᱵᱮ ᱢᱟ ᱟᱫᱚ ᱡᱚᱛᱚ ᱦᱚᱲ ᱢᱟᱱᱮ ᱛᱤᱱᱟᱹᱜ ᱦᱚᱲ ᱠᱚ ᱚᱱᱠᱟ ᱢᱟᱱᱮ ᱟᱨ ᱨᱚᱦᱚᱭ ᱠᱟᱜ ᱠᱷᱟᱡ ᱫᱚ ᱢᱟᱱᱮ ᱟᱯᱱᱟᱨᱛᱮ ᱛᱮ ᱧᱮᱞ ᱦᱩᱭᱩᱜ ᱚᱱᱠᱟ ᱢᱟ ᱟᱲᱟᱜ ᱜᱤᱰᱤ ᱠᱷᱟᱡ ᱢᱟ ᱟᱹᱰᱤ ᱫᱤᱠᱠᱚᱛ ᱜᱮ ᱢᱤᱫ ᱜᱷᱟᱹᱲᱤ ᱦᱚᱸ ᱵᱟᱹᱜᱤᱭᱟᱜ ᱠᱷᱟᱱ ᱢᱟᱛᱚ ᱩᱱᱠᱩ ᱢᱟᱠᱚ ᱡᱚᱢ ᱥᱟᱯᱷᱟᱭ
ᱦᱮᱸ ᱡᱚᱢ ᱥᱟᱯᱷᱟᱭ ᱜᱮᱭᱟ ᱠᱚ
ᱦᱮᱸ ᱦᱩᱸ ᱦᱚᱸ ᱦᱚᱸ ᱵᱟᱝ ᱟᱞᱮᱥᱮᱫ ᱫᱚ ᱚᱱᱠᱟ ᱫᱚ ᱵᱟᱝ ᱟᱞᱮᱥᱮᱫ ᱫᱚ ᱢᱟᱱᱮ ᱯᱨᱚᱛᱮᱠ ᱦᱚᱨ ᱨᱮ ᱢᱮᱱᱟᱜ ᱠᱚᱣᱟ ᱟᱫᱚ ᱩᱱᱠᱩ ᱫᱚ ᱢᱤᱫᱴᱮᱡ ᱢᱤᱢᱤᱫ ᱜᱚᱴᱮᱡ ᱦᱮᱸ ᱩᱱᱠᱩ ᱜᱩᱯᱤ ᱠᱚᱠᱚ ᱛᱟᱦᱮᱱᱟ ᱧᱮᱞ ᱠᱚ ᱛᱟᱦᱮᱱᱟ ᱠᱚ
ᱦᱮᱸ
ᱟᱲᱟᱜ ᱜᱤᱰᱤ ᱫᱚ ᱵᱟᱝ
ᱚ ᱛᱟᱦᱚᱞᱮ ᱚᱱᱛᱮ ᱫᱚ ᱛᱟᱦᱚᱞᱮ ᱟᱯᱷᱚᱨ ᱠᱚᱫᱚ ᱮᱢ ᱵᱟᱲᱟ ᱦᱩᱭ ᱠᱟᱱᱟ ᱥᱮ ᱵᱟᱝ?
ᱦᱮ ᱟᱯᱷᱚᱨ ᱠᱚ ᱮᱢ ᱵᱟᱲᱟ ᱦᱩᱭ ᱟᱠᱟᱱᱟ ᱟᱨ ᱚᱱᱮ ᱢᱚᱬᱮ ᱢᱚᱬᱮ ᱪᱷᱚ ᱫᱤᱱ ᱵᱟᱫ ᱠᱷᱟᱜ ᱜᱮ ᱦᱟᱸᱜ ᱱᱚᱜᱼᱚᱭ ᱮᱛᱚᱦᱚᱵᱚᱜ ᱦᱩᱭᱩᱜᱼᱟ ᱚᱱ ᱫᱟᱜ ᱡᱟᱹᱲᱤ ᱞᱮᱠᱷᱟᱡ ᱜᱮ ᱟᱫᱚ ᱫᱟᱜ ᱨᱮᱱᱟᱜ ᱜᱮ ᱡᱟᱹᱲᱤ ᱨᱮᱱᱟᱜ ᱜᱮ
ᱠᱚᱭᱚᱜ ᱦᱚᱨ ᱦᱩᱭ ᱟᱠᱟᱱᱟ
ᱫᱟᱜ, ᱫᱟᱜ ᱦᱚᱸ ᱪᱮᱫ ᱞᱮᱠᱟ ᱠᱚ ᱫᱟᱜ ᱫᱟ ᱚᱱᱛᱮ ᱫᱚ
ᱱᱚᱛᱮ ᱫᱚ ᱫᱟᱜ ᱫᱚ ᱴᱷᱤᱠᱮ ᱜᱮ ᱫᱟᱜ ᱟᱠᱟᱫ ᱦᱚᱞᱟ ᱵᱟᱨ ᱯᱮ ᱫᱤᱱ ᱡᱟᱹᱯᱩᱫ ᱟᱠᱟᱫ ᱛᱟᱦᱮᱸᱱᱟ ᱤᱥᱠᱮ ᱵᱟᱫ ᱛᱮ ᱥᱤᱛᱩᱝ ᱟᱠᱟᱜᱼᱟ ᱟᱹᱰᱤ ᱡᱳᱨ ᱵᱟᱨ ᱫᱤᱱ ᱢᱟ
ᱦᱚᱸ ᱱᱚᱛᱮ ᱦᱚᱸ ᱚᱱᱠᱟᱜᱮ ᱫᱟᱜ ᱡᱟᱹᱯᱩᱫ
ᱫᱟᱜ ᱡᱟᱹᱯᱩᱫ, ᱟᱨ ᱵᱟᱭ ᱫᱟᱜ ᱞᱮᱠᱷᱟᱱᱮ ᱱᱮᱛᱟᱨ ᱪᱩᱢᱫᱟᱜ ᱤᱭᱟᱹ ᱦᱩᱲᱩ ᱨᱚᱦᱚᱭ ᱫᱤᱱ ᱛᱚ ᱵᱟᱭ ᱫᱟᱜ ᱞᱮᱠᱷᱟᱱ ᱵᱟᱭ ᱡᱟᱹᱯᱩᱫ ᱟᱵᱚᱱ ᱠᱷᱟᱡ ᱫᱚ ᱵᱟᱝ ᱜᱟᱱᱚᱜᱼᱟ
ᱦᱮᱸ ᱛᱟᱦᱞᱮ ᱚᱱᱛᱮ ᱫᱚ ᱪᱟᱥ ᱫᱚ ᱛᱟᱦᱚᱞᱮ ᱟᱵᱚ ᱱᱟᱦᱮᱞ ᱤᱭᱟᱹ ᱛᱮᱜᱮ ᱥᱮ ᱴᱨᱟᱠᱴᱟᱨ ᱠᱚᱛᱮ ᱛᱮᱜᱮ
ᱦᱭ ᱚᱱᱟ ᱱᱟᱦᱮᱞ ᱠᱚᱛᱮ ᱦᱚᱸ ᱟᱨ ᱚᱱᱟ ᱡᱟᱦᱟᱸ ᱠᱚᱨᱮ ᱢᱟᱱᱮ ᱮᱸᱜ ᱡᱟᱦᱟᱸ ᱠᱚᱨᱮ ᱵᱟᱝ ᱪᱟᱞᱟᱜᱼᱟ ᱜᱟᱹᱰᱤ ᱠᱚᱫᱚ ᱚᱱᱟ ᱠᱚᱫᱚ ᱚᱱᱟ ᱠᱚᱨᱮ ᱫᱚ ᱱᱟᱦᱮᱞ ᱛᱮᱜᱮ ᱟᱫᱮᱨ ᱦᱩᱭᱩ-ᱟ ᱚᱸᱰᱮ ᱜᱟᱹᱰᱤ ᱠᱚ ᱡᱮᱭᱮᱥᱮ ᱵᱟᱝ ᱜᱟᱱᱚᱜᱼᱟ ᱚᱸᱰᱮ ᱪᱟᱞᱟᱣ ᱞᱮᱱᱠᱷᱟᱱ ᱛᱷᱟᱹᱞᱤᱜᱼᱟ ᱛᱚ ᱡᱚᱛᱚ ᱡᱟᱭᱜᱟ ᱨᱮ ᱛᱚ ᱚᱱᱟᱛᱮ ᱱᱟᱦᱮᱞ ᱛᱮᱜᱮ ᱚᱱᱠᱟᱱ ᱡᱟᱭᱜᱟ ᱨᱮᱛᱚ ᱵᱟᱠᱷᱟᱡ ᱫᱚ ᱜᱟᱹᱰᱤ ᱱᱮᱛᱟᱨ ᱫᱚ ᱵᱮᱰᱮ ᱴᱨᱟᱠᱴᱚᱨ ᱜᱟᱹᱰᱤ ᱡᱚᱛᱚ ᱡᱟᱭᱜᱟ ᱨᱮ ᱦᱩᱭᱩᱜ ᱠᱟᱱᱟ ᱚᱱᱟ ᱫᱚ ᱡᱟᱞᱫᱤ ᱦᱩᱭᱩᱜᱼᱟ ᱫᱟᱜ ᱨᱮᱱᱟᱜ ᱥᱮᱨᱚᱠᱚᱢ ᱵᱟᱹᱱᱩᱜᱼᱟ ᱚᱨ ᱜᱚᱛᱟᱭ ᱛᱚ ᱥᱤᱛᱩᱝ ᱫᱟᱭ ᱪᱮᱠᱟᱭ ᱫᱟᱭ ᱟᱫᱚ ᱡᱟᱞᱫᱤ ᱢᱟᱪᱷᱟ ᱦᱩᱭᱩᱜ ᱠᱷᱟᱱ ᱫᱚ ᱚᱱᱟ ᱴᱨᱮᱠᱴᱚᱨ ᱨᱮᱠᱚ ᱞᱟᱜᱟᱭᱮᱫᱟ ᱱᱮᱛᱟᱨ ᱫᱚ
ᱦᱚᱻ
ᱦᱳᱭ ᱦᱳᱭ
ᱛᱟᱦᱚᱞᱮ ᱜᱚᱝᱠᱮ ᱢᱮᱱᱫᱟᱹᱧ ᱱᱚᱜ.... ᱚᱭ ᱟᱨ ᱠᱤᱪᱷᱩ ᱫᱤᱱ ᱛᱚ ᱟᱵᱚᱣᱟᱜ ᱛᱤᱨᱤᱥᱮ ᱡᱩᱱ ᱦᱩᱞ ᱢᱟᱦᱟ ᱚᱠᱟᱞᱮᱠᱟ ᱥᱟᱵ ᱥᱟᱯᱲᱟᱣ ᱠᱚ ᱦᱩᱭ ᱠᱟᱱᱟ ᱠᱟᱹᱴᱤᱡ ᱞᱟᱹᱭ ᱧᱚᱜᱠᱷᱟᱡ ᱴᱷᱤᱠ ᱦᱩᱭᱩᱜᱼᱟ
ᱚᱜ ᱚᱭ ᱛᱤᱥ ᱡᱩᱱ ᱫᱚ ᱟᱸᱻ ᱵᱷᱟᱜᱤ ᱜᱮᱠᱚ ᱛᱮ ᱥᱟᱵ ᱥᱟᱯᱲᱟᱶ ᱢᱤᱫᱴᱮᱡ ᱛᱷᱚᱲᱟ ᱡᱟᱹᱥᱛᱤ ᱯᱷᱟᱨᱟᱠ ᱧᱚᱜ ᱨᱮ ᱢᱮᱱᱟᱜᱼᱟ ᱟᱫᱚ ᱚᱸᱰᱮᱜᱤ ᱠᱩ ᱪᱟᱞᱟᱜ ᱛᱟᱦᱮᱱᱟ ᱟᱹᱰᱤ ᱟᱹᱰᱤ ᱜᱟᱱ ᱦᱚᱲ ᱠᱚ ᱡᱟᱣᱨᱟ ᱛᱟᱦᱮᱱᱟ ᱚᱸᱰᱮ ᱫᱚ ᱱᱚᱛᱮ ᱫᱚ ᱟᱨ ᱟᱨ ᱱᱮᱛᱟᱨ ᱠᱟᱛᱮᱫ ᱫᱚ ᱚᱱᱮ ᱦᱩᱞ ᱛᱤᱥ ᱢᱟᱦᱟ ᱚᱱᱮ ᱦᱩᱭ ᱡᱚᱦᱮ ᱪᱮᱫ ᱠᱚ ᱚᱱᱟ ᱢᱮᱞᱟ ᱴᱷᱮᱞᱟ
ᱠᱚ ᱞᱟᱜᱟᱣ ᱛᱟᱦᱮᱱᱟ ᱚᱱᱟ ᱡᱚᱵᱠᱤ ᱚᱱᱟ ᱫᱚ ᱵᱟᱝ ᱠᱟᱱᱟ ᱟᱵᱚ ᱮᱱ ᱦᱤᱞᱳᱜ ᱫᱚ ᱛᱤᱥ ᱛᱤᱥ ᱡᱩᱱ ᱫᱚ ᱟᱹᱰᱤ ᱫᱩᱠᱟᱱ ᱠᱟᱱᱟ ᱚᱱᱟ ᱵᱟᱠᱚ ᱵᱩᱡᱟ ᱪᱮᱫ ᱠᱟᱱᱟ ᱟᱹᱰᱤ ᱟᱹᱰᱤ ᱴᱷᱮᱱ ᱚᱱᱠᱟ ᱧᱮᱞ ᱧᱟᱢᱚᱜ ᱠᱟᱱᱟ ᱟᱨ ᱟᱯᱮ ᱥᱮᱫ ᱫᱚ
ᱦᱮᱞᱳ
ᱦᱳᱭ ᱦᱳᱭ ᱟᱯᱮ ᱥᱮᱫ ᱫᱚ ᱪᱮᱫ ᱞᱮᱠᱟ
ᱟᱞᱮ ᱥᱮᱫ ᱦᱚᱸ ᱚᱱᱠᱟᱜ ᱜᱮ ᱚᱱᱠᱟ ᱦᱮᱞᱳ ᱴᱷᱤᱠ ᱠᱚᱛᱮ ᱨᱚᱲ ᱟᱡᱚᱢᱚᱜ ᱠᱟᱱᱟ
ᱦᱮᱸ ᱦᱮᱸ ᱦᱮᱸ ᱟᱸᱡᱚᱢ ᱜᱮ ᱟᱸᱡᱚᱢ ᱜᱮ ᱟᱸᱡᱚᱢ
ᱦᱩᱸ ᱟᱞᱮ ᱥᱮᱫ ᱦᱚᱸ ᱚᱱᱠᱟ ᱜᱮ ᱢᱟᱞᱚ ᱫᱟᱱ ᱦᱩᱭ ᱵᱟᱲᱟ ᱠᱟᱛᱮᱫ ᱢᱤᱪᱷᱤᱞ ᱠᱩ ᱦᱩᱭ ᱦᱩᱭ ᱵᱟᱲᱟᱜᱼᱟ ᱚᱱᱟ ᱠᱚᱜ ᱜᱮ ᱦᱮᱸ ᱟᱨ ᱜᱚᱝᱠᱮ ᱚᱱᱮ ᱢᱤᱪᱷᱤᱞ ᱠᱚ ᱨᱩᱣᱟᱹᱲ ᱦᱮᱡ ᱠᱟᱛᱮ ᱛᱷᱚᱲᱟ ᱜᱚᱝᱠᱮ ᱛᱟᱠᱚ ᱛᱷᱚᱲᱟ ᱱᱟᱥᱮᱱᱟᱜ ᱡᱟᱦᱟᱱᱟᱜ ᱞᱟᱹᱭ ᱥᱚᱫᱚᱨ ᱟᱠᱚ ᱩᱱᱠᱤᱱᱟᱜ ᱮ ᱵᱟᱨᱮ ᱛᱮ ᱚᱱᱠᱟᱜ ᱜᱮ
ᱦᱳᱭ ᱦᱳᱭ
ᱟᱨ ᱛᱟᱦᱚᱞᱮ ᱜᱚᱢᱠᱮᱧ ᱢᱮᱱᱫᱟ ᱦᱩᱞ ᱢᱟᱦᱟ ᱢᱟ ᱛᱟᱵᱚᱣᱟᱜ ᱮᱨᱯᱚᱨ ᱛᱟᱦᱚᱞᱮ ᱛᱚ ᱥᱚᱦᱚᱨᱟᱭ ᱠᱚ ᱦᱤᱡᱩᱜ ᱛᱟᱵᱚᱱᱟ ᱵᱟᱦᱟ ᱠᱚ ᱚᱱᱟ ᱠᱚ ᱪᱮᱫ ᱞᱮᱠᱟ ᱯᱟᱞᱟᱣ ᱢᱟᱱᱟᱣ ᱦᱩᱭᱩᱜ ᱛᱮ?
ᱟᱨ ᱱᱮᱛᱟᱨ ᱛᱮ ᱚᱱᱟ ᱟᱹᱰᱤᱜᱟᱱ ᱡᱟᱭᱜᱟ ᱨᱮ ᱱᱤᱛᱚᱜ ᱫᱚ ᱯᱷᱤᱨ ᱱᱮᱛᱟᱨ ᱫᱚ ᱤᱭᱟᱹ ᱮᱻ ᱦᱚᱲ ᱠᱚᱦᱚᱸ ᱟᱵᱚ ᱠᱚᱦᱚᱸ ᱵᱟᱝ ᱡᱟᱸᱟᱜᱚᱣᱟ ᱞᱮᱱᱠᱷᱟᱱ ᱫᱚ ᱡᱩᱢᱤᱫ ᱞᱮᱱᱠᱷᱟᱡ ᱫᱚ ᱵᱟᱝ ᱦᱩᱭᱩᱜ ᱠᱟᱱᱟ ᱚᱱᱮ ᱦᱚᱲ ᱦᱚᱯᱚᱱ ᱫᱚ ᱚᱱᱮ ᱜᱮᱛᱚ ᱡᱚᱛᱚ ᱠᱷᱚᱡ ᱛᱟᱭᱱᱚᱢ ᱨᱮ ᱵᱟᱵᱚᱱ ᱡᱩᱢᱤᱫᱚᱜ ᱠᱟᱱᱛᱮᱜᱮ ᱚᱱᱟ ᱫᱚ ᱵᱩᱫᱷᱩ ᱵᱟᱵᱩ ᱞᱟᱥᱴ ᱪᱮᱫ ᱫᱚ ᱵᱟᱵᱚᱱ ᱪᱟᱞᱟᱜ ᱠᱟᱱᱟ᱾ ᱦᱳᱭ ᱟᱭᱢᱟ ᱜᱚᱴᱮᱡ ᱚᱱᱠᱟ ᱧᱮᱞ ᱧᱟᱢ ᱠᱟᱱᱟ ᱠᱤ ᱚᱱᱮ ᱛᱤᱥ ᱡᱩᱱ ᱫᱚ ᱚᱱᱟ ᱛᱤᱥ ᱡᱩᱱ ᱧᱩᱛᱩᱢ ᱛᱮᱫᱚ ᱵᱟᱠᱚ ᱪᱟᱞᱟᱜᱼᱟ ᱢᱟᱱᱮ ᱚᱱᱟ ᱟᱭᱢᱟ ᱦᱚᱲ ᱠᱚ ᱢᱮᱱᱟ ᱪᱮᱫ ᱧᱟᱢᱚᱜᱼᱟ ᱚᱸᱰᱮ ᱫᱚ ᱟᱫᱚ ᱚᱸᱰᱮ ᱚᱱᱟ ᱵᱟᱠᱚ ᱵᱟᱰᱟᱭᱟ ᱠᱤ ᱪᱮᱫ ᱮ ᱛᱟᱦᱮᱸ ᱠᱟᱱᱟ ᱚᱱᱟ ᱦᱤᱞᱳᱜ ᱪᱮᱫ ᱦᱩᱭ ᱞᱮᱱᱟ ᱪᱮᱫ ᱦᱳᱭ ᱚᱱᱟ ᱵᱟᱠᱷᱨᱟ ᱛᱮ ᱜᱟᱞᱢᱟᱨᱟᱣ ᱞᱟᱹᱜᱤᱫ ᱥᱮ ᱚᱱᱟ ᱚᱸᱰᱮ ᱪᱟᱞᱟᱣ ᱞᱮᱱᱠᱷᱟᱡ ᱜᱮ ᱵᱟᱲᱟᱭ ᱧᱟᱢᱚᱜᱼᱟ᱾
ᱦᱳᱭ
ᱟᱹᱰᱤ ᱩᱛᱟᱹᱨ ᱦᱚᱲ ᱵᱟᱠᱚ ᱵᱟᱱᱟᱼᱟ ᱵᱟᱠᱚ ᱵᱩᱡᱷᱟᱹᱣ ᱛᱟᱦᱮᱱᱟ
ᱦᱮᱸ
ᱟᱨ ᱱᱮᱛᱟᱨ ᱠᱟᱛᱮᱜ ᱫᱚ ᱚᱱᱟ ᱢᱳᱵᱟᱭᱤᱞ ᱠᱚᱫᱚ ᱦᱩᱭ ᱵᱷᱮᱜᱟᱨ ᱠᱟᱱᱛᱮ ᱟᱫᱚ
ᱛᱷᱚᱲᱟ ᱠᱟᱹᱴᱤᱡ ᱧᱮᱞ ᱵᱩᱡᱷᱟᱹᱣ ᱫᱟᱠᱚ ᱧᱮᱞ ᱮᱫᱟᱠᱩ
ᱦᱳᱭ ᱧᱮᱞ ᱫᱟᱠᱚ ᱵᱚᱞᱮ ᱵᱟᱝ ᱛᱤᱥᱥᱮ ᱡᱩᱱ ᱦᱤᱞᱳᱜ ᱫᱚ ᱪᱮᱫ ᱠᱟᱱ ᱛᱟᱵᱚᱱᱟ ᱥᱮ ᱪᱮᱫ ᱦᱩᱭ ᱞᱮᱱᱟ ᱨᱟᱹᱥᱠᱟᱹ ᱫᱤᱱ ᱫᱚ ᱩᱱ ᱦᱤᱞᱳᱜ ᱫᱚ ᱵᱟᱝ ᱛᱟᱦᱮᱸ ᱠᱟᱱᱟ ᱡᱚ ᱟᱨ ᱛᱚᱵᱮ ᱤᱭᱟᱹ ᱠᱚᱫᱚ ᱢᱮᱱᱟᱜ ᱠᱚᱣᱟ ᱥᱮ ᱵᱟᱝ ᱟᱹᱥᱩᱞ ᱵᱟᱲᱟᱟᱣ ᱟᱠᱟᱫ ᱠᱚᱣᱟ ᱤᱭᱟᱹ ᱢᱮᱨᱚᱢ ᱠᱚᱫᱚ ᱟᱨᱚ? ᱢᱮᱨᱚᱢ ᱜᱤᱰᱤ ᱰᱟᱝᱨᱟ ᱠᱚᱜᱤ
ᱦᱮᱸ ᱢᱮᱨᱚᱢ ᱠᱚ ᱢᱮᱱᱟᱜ ᱠᱚᱣᱟ ᱰᱟᱝᱨᱟ ᱠᱚᱫᱚ ᱵᱟᱹᱱᱩᱜ ᱠᱚᱣᱟ᱾
ᱦᱳᱭ
ᱦᱮᱸ
ᱟᱪᱪᱷᱟ ᱟᱪᱪᱷᱟ
ᱰᱟᱸ ᱟᱫᱚ ᱱᱚᱛᱮ ᱫᱚ ᱚᱱᱟ ᱴᱨᱟᱠᱴᱚᱨ ᱤᱭᱟᱹ ᱛᱮᱜᱮᱛᱚ ᱥᱤᱫ ᱦᱳᱭ ᱛᱮ,
ᱦᱳᱭ ᱦᱳᱭ ᱴᱮᱠᱴᱟᱨ ᱤᱭᱟᱹ ᱦᱳᱭ ᱞᱤᱵᱮᱱ ᱞᱤᱵᱮᱱ
ᱦᱮᱸ ᱱᱮᱛᱟᱨ ᱢᱟ ᱴᱨᱟᱠᱴᱩᱨ ᱠᱚ ᱦᱩᱭ ᱵᱟᱲᱟᱭᱮᱱᱛᱮ ᱟᱫᱚ ᱰᱟᱝᱨᱟ ᱰᱟᱝᱨᱟ ᱠᱚᱫᱚ ᱟᱠᱷᱨᱤᱧ ᱵᱟᱲᱟ ᱦᱩᱭ ᱟᱠᱟᱱᱟ᱾
ᱦᱳᱭ ᱟᱨ ᱵᱟᱠᱚ ᱞᱟᱜᱟᱭᱮᱫᱟ ᱱᱮᱛᱟᱨ ᱱᱮᱛᱟᱨ ᱠᱟᱛᱮᱫ ᱫᱚ ᱚᱱᱟ ᱠᱚ, ᱤᱭᱟᱹ ᱥᱤᱭᱳᱜ ᱠᱚᱦᱚᱸ ᱢᱟᱱᱮ ᱵᱟᱠᱚ ᱵᱟᱲᱟᱭ ᱠᱟᱱᱟ ᱥᱮ ᱵᱟᱝᱠᱚ ᱞᱟᱜᱟᱭᱮᱫᱟ ᱚᱱᱟ ᱠᱚᱦᱚᱸ ᱵᱟᱠᱚ, ᱞᱟᱜᱟᱣ ᱠᱷᱚᱡᱚᱜ ᱠᱟᱱᱟ ᱱᱮᱛᱟᱨ
ᱥᱤᱭᱟᱹ ᱠᱚᱫᱚ ᱵᱟᱵᱟ ᱛᱟᱠᱚ ᱡᱟᱦᱟᱸ ᱠᱚ ᱛᱟᱦᱮᱸ ᱞᱮᱱᱟ ᱵᱟᱵᱟ ᱛᱟᱠᱚ ᱵᱤᱫᱟᱹᱞ ᱞᱟᱹᱜᱤᱫ ᱩᱱᱟᱹᱜ ᱫᱚ ᱵᱟᱲᱟᱭ ᱦᱩᱭ ᱛᱟᱦᱮᱱ ᱠᱟᱱ ᱛᱟᱦᱮᱱᱟ
ᱦ ᱦᱳᱭ
ᱟᱨ ᱱᱮᱛᱟᱨ ᱫᱚ ᱩᱱᱟᱹᱜ ᱫᱚ ᱵᱟᱲᱟᱭ ᱠᱚᱦ ᱵᱟᱹᱱᱩᱜ ᱟᱠᱟᱫᱟ ᱥᱤᱭᱜ ᱠᱚᱫᱚ
ᱥᱤᱭᱳᱜ ᱠᱚᱦᱚᱸ ᱵᱟᱠᱚ ᱵᱟᱲᱟᱭ ᱠᱟᱱᱟ ᱥᱮ ᱵᱟᱠᱚ ᱛᱤᱭᱳ ᱞᱟᱹᱜᱤᱫᱚᱜ ᱠᱟᱱᱟ ᱚᱱᱟ ᱜᱟᱹᱰᱤ ᱠᱚᱛᱮ ᱦᱩᱭᱮᱱ ᱛᱟᱭ ᱟᱫᱚ ᱢᱮᱱ ᱫᱟᱠᱚ ᱚᱱᱟ ᱦᱚᱸ ᱡᱚᱞᱫᱤ ᱧᱚᱜ, ᱵᱚᱱ ᱠᱟᱹᱢᱤ ᱦᱚᱸᱣᱟ ᱦᱳᱭ ᱛᱚ ᱚᱱᱟ ᱠᱷᱟᱹᱛᱤᱨ ᱛᱮ ᱜᱟᱹᱰᱤ ᱠᱚᱠᱚ ᱞᱟᱜᱟᱣᱮᱫ ᱱᱮᱛᱟᱨ ᱫᱚ,
ᱦᱮᱸ
ᱟᱨ ᱢᱟᱱᱮ ᱡᱟᱦᱟᱸ ᱠᱚᱨᱮ ᱢᱟᱱᱮ ᱥᱮ ᱜᱟᱹᱰᱤ ᱠᱚᱦᱚᱸ ᱵᱟᱝ ᱵᱚᱞᱚᱜᱼᱟ ᱟᱫᱚ ᱚᱸᱰᱮ ᱩᱷᱚᱴᱟ ᱢᱚᱴᱟ ᱚᱸᱰᱮ ᱫᱚ, ᱞᱟᱜᱟᱣ ᱦᱩᱭᱩᱜ ᱜᱮᱭᱟ ᱜᱟᱹᱭ ᱞᱟᱜᱟᱣ ᱦᱩᱭᱩᱜ ᱜᱮᱭᱟ ᱰᱟᱝᱨᱟ ᱛᱮᱦᱚᱸ ᱚᱸᱰᱮ ᱫᱚ,
ᱰᱟᱝᱨᱟ ᱫᱚ ᱦᱮᱸ ᱡᱟᱦᱟᱸ ᱨᱮ ᱵᱟᱝ ᱵᱚᱞᱚᱜ ᱠᱷᱟᱡ ᱫᱚ ᱟᱫᱚ ᱮᱴᱟᱜ ᱦᱚᱲ ᱨᱮᱱ ᱰᱟᱝᱨᱟ ᱞᱟᱜᱟ ᱦᱩᱭᱩᱜᱼᱟ,
ᱦᱳᱭ ᱮᱴᱟᱜ ᱦᱚᱲᱮᱱ ᱵᱟᱝ ᱛᱟᱦᱮᱱ ᱠᱷᱟᱡ ᱢᱟᱱᱮ ᱢᱮᱱ ᱞᱮᱠᱷᱟᱡ ᱫᱚ ᱜᱚᱲᱚ ᱜᱮᱭᱟ ᱠᱚ ᱩᱱᱠᱩ ᱦᱚᱸ
ᱜᱚᱲᱚ ᱜᱮᱭᱟᱠᱚ ᱦᱮᱸ
ᱦᱮᱸ ᱢᱤᱫ ᱜᱟᱹᱟᱹᱲ ᱞᱟᱹᱜᱤᱫ ᱫᱚ, ᱚ ᱟᱨ ᱛᱚᱵᱮ ᱜᱚᱝᱠᱮ ᱤᱭᱟᱹ ᱠᱚᱫᱚ ᱢᱮᱱᱟᱜ ᱠᱚᱣᱟ ᱥᱮ ᱵᱟᱝ ᱚᱱᱛᱮ ᱫᱚ ᱥᱩᱠᱨᱤ ᱠᱚᱫᱚ,
ᱥᱩᱠᱨᱤ ᱠᱚᱫᱚ ᱢᱮᱱᱟᱜ ᱫᱚ ᱢᱮᱱᱟᱜ ᱠᱚᱜᱮᱭᱟ,
ᱦᱮᱸ
ᱦᱮᱸ ᱟᱛᱩ ᱚᱲᱟᱜ ᱠᱚᱨᱮ ᱦᱚᱸ ᱥᱩᱠᱨᱤ ᱠᱚ
ᱦᱟᱹᱛᱤ ᱚᱲᱟᱜ ᱠᱚᱨᱮ ᱜᱮ ᱟᱵᱮᱱ ᱠᱚᱫᱚ ᱟᱵᱮᱱ ᱠᱚᱫᱚ ᱵᱟᱵᱮᱱ ᱫᱚᱦᱚ ᱟᱠᱟᱫ ᱠᱚᱣᱟ,
ᱥᱩᱠᱨᱤ ᱫᱚ ᱟᱹᱞᱤᱧ ᱠᱚᱫᱚ ᱵᱟᱹᱞᱤᱧ ᱫᱚᱦᱚ ᱟᱠᱟᱫ ᱠᱚᱣᱟ ᱥᱩᱠᱨᱤ ᱫᱚᱦᱚ ᱛᱮᱫ ᱛᱮᱦᱚᱸ ᱡᱷᱟᱢᱮᱞᱟ ᱜᱮᱭᱟ ᱱᱚᱜᱝᱠᱟ ᱚᱯᱷᱚᱨ ᱵᱟᱲᱟ ᱦᱩᱭᱩᱜ ᱠᱟᱱᱟ ᱪᱟᱞᱟᱜ ᱠᱟᱱᱟ
ᱮᱠᱷᱟᱡ ᱦᱟᱱᱮ ᱮᱴᱟᱜ ᱦᱚᱲᱟᱜ ᱵᱟᱲᱜᱮ ᱵᱚᱞᱚ ᱞᱮᱱᱠᱷᱟᱡ ᱦᱟᱱᱮ ᱦᱟᱸ ᱨᱚᱲ ᱟᱸᱡᱚᱢᱟᱢ ᱩᱱᱤ ᱯᱤᱪᱷᱮ ᱦᱚᱸ ᱞᱟᱜᱟᱣ ᱦᱩᱭᱩᱜᱼᱟ ᱦᱚᱲ ᱛᱟᱦᱮᱸ ᱫᱚᱦᱚ ᱦᱩᱭᱩᱜᱼᱟ
ᱦᱮᱸ ᱚᱱᱠᱟ ᱟᱯᱷᱚᱚᱨ ᱵᱟᱲᱟ ᱦᱩᱭ ᱠᱟᱫᱟ ᱠᱚ ᱦᱚᱲ ᱠᱚᱦᱚ ᱟᱫᱚ ᱪᱟᱞᱟᱣ ᱠᱟᱛᱮᱜ ᱡᱚᱢ ᱞᱮᱠᱷᱟᱡ ᱠᱚ, ᱚᱠᱚᱭᱮᱱ ᱥᱩᱠᱨᱤ ᱠᱟᱱᱟᱭ ᱱᱩᱭ ᱨᱮᱱ ᱚᱱᱟ ᱨᱮᱦᱟᱸᱜ ᱟᱨᱚ ᱵᱟᱨ ᱯᱮ ᱠᱟᱛᱷᱟ ᱠᱚ ᱟᱸᱡᱚᱢ ᱵᱚᱱᱟ,
ᱟᱸᱡᱚᱢ ᱚᱱᱟ ᱦᱳᱭ ᱚᱱᱟ ᱦᱚᱸ ᱠᱟᱱᱟ ᱟᱨ ᱚᱱᱮᱢ ᱢᱮᱱᱮᱫ ᱠᱟᱱ ᱠᱚ ᱵᱟᱠᱚ ᱠᱚ ᱧᱮᱞ ᱵᱟᱠᱚ ᱧᱮᱞᱮᱫ ᱠᱚᱣᱟ ᱜᱟᱹᱭ ᱰᱟᱝᱨᱟ ᱫᱚ ᱟᱯᱮᱥᱮᱫ ᱫᱚ ᱚᱱᱮ ᱟᱫᱚ ᱟᱹᱰᱤ ᱢᱩᱥᱠᱤᱞ ᱜᱮᱛᱚ ᱚᱱᱟ ᱫᱚ ᱟᱹᱥᱩᱞ ᱠᱚᱦᱚᱸ ᱪᱮᱫ ᱞᱮᱠᱟ ᱡᱚᱢ ᱞᱮᱠᱷᱟᱡ ᱫᱚ ᱟᱵᱟᱨ ᱨᱚᱲ ᱟᱸᱡᱚᱢᱚᱜᱼᱟ ᱦᱮᱸ
ᱨᱚᱲ ᱟᱸᱡᱚᱢᱚᱜᱼᱟ
ᱦᱳᱭ
ᱦᱩᱸ ᱱᱤᱭᱟᱹ ᱛᱟᱦᱞᱮ ᱱᱤᱛᱳᱜ ᱫᱚ ᱛᱟᱞᱦᱮ ᱪᱮᱫ ᱪᱮᱠᱟ ᱵᱟᱲᱟ ᱦᱩᱭᱩᱜ ᱠᱟᱱᱟ,
ᱪᱮᱛ ᱵᱟᱝ ᱢᱟᱱᱮ ᱱᱤᱛᱚᱝ
ᱵᱨᱟᱥ ᱠᱚ ᱫᱚ ᱛᱟᱦᱚᱞᱮ ᱦᱩᱭᱱᱟ ᱥᱮ ᱵᱟᱝ, ᱦᱮᱞᱳ ᱦᱮᱞᱳ ᱦᱮᱞᱳ